ᱦᱮᱞᱳ᱾
ᱦᱮᱞᱳ,
ᱟᱸᱡᱚᱢᱚᱜ ᱠᱟᱱ ᱜᱮᱭᱟ, ᱦᱳᱭ ᱟᱸᱡᱚᱢᱚᱜ ᱠᱟᱱ ᱜᱮᱭᱟ?
ᱦᱮᱸ ᱦᱮᱸ ᱟᱸᱡᱚᱢᱚᱜ ᱠᱟᱱᱟ᱾
ᱦᱳᱭ ᱦᱮᱸ ᱪᱮᱫ ᱠᱚᱯᱮ ᱪᱮᱠᱟ ᱵᱟᱲᱹᱟᱭᱮᱫᱟ ᱛᱚᱵᱮ?
ᱦᱮᱸ ᱚᱱᱠᱟ ᱫᱚ ᱱᱤᱛᱚᱜ ᱫᱚᱜ ᱱᱚᱜᱼᱚᱭ ᱫᱩᱲᱩᱵ ᱵᱟᱲᱟ ᱦᱩᱭ ᱠᱟᱱᱟ᱾
ᱦᱚᱸ ᱱᱟᱯᱟᱹᱭ ᱵᱟᱲᱟ ᱜᱮᱭᱟᱯᱮ ᱟᱫᱚ ᱡᱚᱛᱚ ᱜᱮ?
ᱦᱮᱸ ᱦᱮᱸ ᱱᱟᱯᱟᱹᱭ ᱵᱟᱲᱟ ᱜᱮᱭᱟᱞᱮ᱾ ᱟᱨ ᱚᱱᱠᱟ ᱫᱚ ᱦᱮᱸ ᱟᱵᱤᱱ ᱫᱚ ᱪᱮᱫ ᱞᱮᱠᱟ ᱟᱨ ᱚᱲᱟᱜ ᱦᱚᱲ ᱠᱚᱫᱚ?
ᱦᱮᱸ ᱟᱞᱮ ᱦᱚᱸ ᱱᱟᱯᱟᱭ ᱜᱮᱭᱟᱞᱮ ᱡᱚᱛᱚ ᱜᱮ᱾
ᱟᱪᱪᱷᱟ ᱦᱮᱸ ᱱᱟᱯᱟᱭ ᱛᱟᱦᱮᱱ ᱜᱮ ᱵᱷᱟᱜᱤᱭᱼᱟ᱾
ᱦᱳᱭ ᱦᱮᱸ ᱟᱨ ᱱᱤᱛᱚᱹᱜ ᱫᱚ ᱪᱮᱫ ᱵᱮᱱ ᱪᱤᱠᱟᱭᱮᱫ ᱠᱟᱱ ᱛᱮ? ᱚᱱᱠᱟ ᱡᱟᱦᱟᱸᱱᱟᱜ ᱠᱟᱹᱢᱤᱭ ᱮᱫᱟᱵᱮᱱ ᱥᱮ ᱵᱟᱝ?
ᱱᱤᱛᱚᱜ ᱫᱚ ᱚᱱᱠᱟ ᱫᱚ ᱪᱮᱫ ᱦᱚᱱᱟᱜ ᱵᱟᱝ ᱞᱤᱧ ᱠᱟᱹᱢᱤᱭᱮᱫᱼᱟ, ᱱᱤᱛᱚᱜ ᱫᱚ ᱱᱚᱜᱼᱚᱭ ᱫᱩᱲᱩᱵ ᱵᱟᱲᱟ ᱦᱩᱭ ᱟᱠᱟᱱᱟ᱾ ᱮᱴᱟᱜ ᱠᱟᱹᱢᱤ ᱠᱚᱫᱚᱹ ᱟᱸᱜ ᱚᱱᱠᱟ ᱫᱚ ᱵᱟᱹᱱᱩᱜᱼᱟ ᱟᱫᱚ ᱱᱤᱛᱳᱜ ᱫᱚ ᱪᱟᱥᱵᱟᱥ ᱠᱟᱹᱢᱤ ᱛᱚ ᱟᱫᱚ ᱮᱻ ᱪᱟᱥᱵᱟᱥ ᱜᱮᱞᱮ ᱠᱟᱹᱢᱤᱭᱮᱜ ᱛᱟᱦᱮᱸᱜᱼᱟ ᱮᱱᱟᱝ ᱚᱜ ᱫᱚ ᱟᱫᱚ ᱠᱤᱪᱷᱩ ᱠᱷᱚᱱ ᱞᱟᱦᱟ ᱨᱮᱞᱮ ᱦᱮᱡ ᱟᱠᱟᱱᱟ ᱟᱫᱚ ᱚᱱᱠᱟ ᱩᱢ ᱵᱟᱲᱟ ᱠᱚ ᱦᱩᱭ ᱠᱟᱛᱮᱜ ᱱᱚᱜᱚᱹᱭ ᱫᱩᱲᱩᱵ ᱵᱟᱲᱟ ᱦᱩᱭ ᱟᱠᱟᱱᱟ᱾
ᱚᱻ ᱚᱻ ᱟᱪᱪᱷᱟ
ᱦᱮᱸ ᱢᱟ ᱞᱟᱹᱭ ᱵᱤᱱ?
ᱦᱳᱭ ᱢᱮᱱ ᱫᱟᱞᱤᱧ ᱟᱨ ᱱᱤᱛᱚᱜ ᱫᱚ ᱦᱟᱸᱜ ᱟᱞᱮ ᱫᱚ ᱦᱟᱸᱜ ᱮᱜ ᱜᱟᱛᱮᱜ ᱞᱮ ᱪᱟᱞᱟᱜ ᱜᱮᱭᱟ ᱟᱞᱮ ᱫᱚ᱾ ᱟᱫᱚ ᱵᱚᱞ ᱜᱟᱛᱮᱜ᱾
ᱟᱪᱪᱷᱟ ᱦᱮᱸ ᱟᱫᱚ ᱥᱟᱨᱟ ᱫᱤᱱᱟᱹ ᱢᱟᱱ ᱚᱲᱟᱜ ᱨᱮ ᱛᱟᱦᱮᱸ ᱦᱚᱸ ᱵᱟᱝ ᱵᱷᱟᱜᱮᱭᱟ ᱛᱚ ᱠᱟᱹᱴᱤᱡ ᱫᱚ ᱛᱟᱨᱟᱥᱤᱧ ᱵᱮᱲᱟ ᱫᱚ ᱚᱱᱠᱟᱱ ᱫᱟᱬᱟᱱ ᱫᱚ ᱫᱚᱨᱠᱟᱨ᱾ ᱫᱚᱨᱠᱟᱨᱚᱜ ᱜᱮᱭᱟ ᱡᱮ ᱫᱟᱬᱟ ᱵᱟᱲᱟ ᱯᱷᱟᱨᱪᱟ ᱢᱚᱱᱮ ᱯᱷᱟᱨᱪᱟ ᱞᱟᱹᱜᱤᱫ ᱛᱮᱫᱚ᱾
ᱦᱳᱭ᱾
ᱟᱪᱪᱷᱟ᱾
ᱚᱱᱟ ᱛᱮᱜᱮ ᱮᱜ ᱚᱱᱠᱟ ᱚᱭᱥᱟᱹ ᱛᱟᱦᱮᱸ ᱫᱚ ᱵᱟᱝ ᱢᱮᱱᱠᱷᱟᱱ ᱵᱚᱞᱮ ᱚᱱᱠᱟ ᱠᱚᱞᱮᱡᱽ ᱠᱚᱥᱮᱫ ᱪᱟᱞᱟᱣ ᱦᱩᱭ ᱞᱮᱱ ᱜᱮᱭᱟ᱾ ᱟᱫᱚ ᱚᱱᱟ ᱠᱚ ᱠᱚᱞᱮᱡᱽ ᱪᱟᱞᱟᱣ ᱠᱟᱛᱮᱱ ᱨᱩᱣᱟᱹᱲ ᱦᱩᱭ ᱵᱟᱲᱟᱭ ᱱᱟ ᱟᱫᱚ ᱫᱟᱠᱟ ᱡᱚᱢᱠᱚ ᱠᱟᱛᱮᱱ ᱫᱟᱠᱟ ᱡᱚᱢ ᱠᱟᱛᱮᱫ ᱟᱨ ᱡᱤᱨᱟᱹᱣ ᱵᱟᱲᱟ ᱦᱩᱭ ᱠᱟᱱ ᱛᱟᱦᱮᱱᱟ᱾ ᱟᱫᱚ ᱱᱤᱛᱚᱜ ᱫᱚ ᱱᱚᱜᱼᱚᱭ ᱠᱷᱮᱞᱳᱜ ᱥᱚᱢᱚᱭ ᱛᱮᱤᱭᱳᱜ-ᱮᱱ ᱠᱷᱟᱡ ᱫᱚ ᱦᱟᱸᱜ ᱟᱫᱟ ᱠᱚ ᱠᱚ ᱠᱚᱲᱟ ᱠᱚᱠᱚ ᱢᱮᱱᱫᱟ ᱫᱮᱞᱟᱝ ᱵᱚᱱ ᱜᱟᱛᱮᱜ ᱵᱚᱱ ᱪᱟᱞᱟᱜᱼᱟ᱾ ᱟᱸᱫᱚ ᱚᱱᱛᱮ ᱜᱮ ᱦᱟᱸᱜ ᱱᱤᱛ ᱱᱤᱛᱚᱹᱜ ᱫᱚ ᱦᱟᱜ ᱪᱟᱞᱟᱜ ᱦᱩᱭᱩᱜᱼᱟ᱾ ᱜᱮ ᱟᱨ ᱢᱤᱫ ᱜᱷᱟᱹᱲᱤ ᱠᱟᱛᱮᱫ᱾
ᱟᱪᱪᱷᱟ᱾
ᱦᱩᱸ ᱦᱩᱸ ᱟᱸᱯᱮ ᱫᱚ ᱯᱮ ᱩᱸᱜ ᱡᱤᱨᱟᱹᱣ ᱵᱟᱲᱟ ᱟᱸᱠᱟᱱᱟᱯᱮ?
ᱦᱮᱸ᱾
ᱦᱩᱸ ᱱᱟᱜ ᱱᱤᱛᱚᱜ ᱫᱚ ᱚᱲᱟᱜ ᱨᱮᱜᱮ ᱢᱮᱱᱟᱜ ᱵᱮᱱᱟ?
ᱮ ᱦᱮᱸ ᱱᱤᱛᱳᱜ ᱫᱚ ᱱᱟᱜ ᱟ ᱪᱟᱥ-ᱵᱟᱥ ᱦᱩᱭᱩᱜ ᱠᱟᱱᱟ ᱛᱚ ᱟᱫᱚ ᱚᱲᱟᱜ ᱥᱮᱱ ᱞᱮᱜᱮ ᱦᱮᱱᱟᱜ ᱟᱠᱟᱫ ᱞᱤᱧᱟ᱾
ᱦᱩᱸ᱾ ᱦᱩᱸ ᱟᱨ ᱱᱟᱦᱟᱜ ᱟᱯᱮ ᱥᱮᱫ ᱫᱚᱭ ᱫᱟᱜ ᱵᱟᱲᱟᱭᱮᱫ ᱠᱟᱱ ᱜᱮᱭᱟᱭ ᱥᱮ ᱚᱝᱠᱟ
ᱦᱮᱸ ᱟᱸ ᱫᱟᱜ ᱦᱮᱸ᱾ ᱫᱟᱜ ᱡᱟᱹᱲᱤ ᱫᱚ ᱟᱵᱮᱱᱟᱝᱚᱜ ᱚ ᱫᱚᱢᱮ ᱜᱮ ᱫᱟᱜ ᱡᱟᱹᱲᱤᱭᱮᱫ ᱛᱟᱦᱮᱸᱫ ᱢᱟᱱᱮ ᱛᱮᱦᱮᱧ ᱫᱚ ᱥᱮᱛᱟᱜ ᱠᱷᱚᱱᱟᱜ ᱜᱮ ᱫᱚᱢᱮ ᱫᱟᱜ ᱡᱟᱹᱲᱤ ᱦᱩᱭᱩᱜ ᱠᱟᱱ ᱛᱟᱦᱮᱸᱼᱟ ᱤᱱᱟᱹ ᱯᱚᱨᱮ ᱛᱤᱠᱤᱱ ᱥᱮᱱ ᱠᱷᱚᱱᱟᱜ ᱫᱚ ᱟᱫᱚ ᱯᱷᱟᱨᱪᱟᱣ ᱟᱠᱟᱜᱼᱟ᱾
ᱠᱷᱟᱱ ᱦᱟᱸᱜ ᱫᱚᱢᱮ ᱜᱮ ᱛᱮᱦᱮᱧ ᱫᱚ ᱫᱟᱜ ᱡᱟᱹᱲᱤ ᱦᱚᱸ ᱦᱩᱭ ᱠᱟᱱ ᱜᱮᱭᱟ᱾
ᱟᱨ ᱦᱟᱸᱜ ᱱᱚᱜᱼᱚ ᱱᱚᱱᱛᱮ ᱫᱚ ᱦᱟᱸᱜ ᱟᱞᱮ ᱥᱮᱫ ᱫᱚ ᱵᱟᱝ ᱦᱩᱭ ᱠᱟᱱᱟ ᱚᱱᱠᱟ ᱫᱟᱜ᱾ ᱫᱚ ᱟᱞᱮᱥᱮᱫ ᱫᱚ ᱚᱝᱠᱟ ᱨᱤᱢᱤᱞ ᱜᱮ ᱮᱫ ᱨᱤᱢᱤᱞ ᱫᱟᱭ ᱟᱨᱮ ᱦᱚᱭ ᱫᱟ, ᱟᱫᱚ ᱦᱟᱸᱜ ᱵᱟᱭ ᱫᱟᱜ ᱠᱟᱫᱟᱭ᱾
ᱟᱪᱪᱷᱟ᱾
ᱦᱩᱸ ᱟᱨ ᱟ ᱞᱮᱠᱟ ᱪᱟᱥᱵᱟᱨᱟᱥ ᱠᱚᱫᱚ ᱦᱩᱭ ᱠᱟᱱ ᱜᱮᱭᱟ ᱥᱮ ᱦᱟᱸᱜ
ᱟᱪᱪᱷᱟ ᱚ ᱦᱮᱸ ᱩᱛᱩ ᱠᱚᱦᱚᱸ ᱚᱱᱠᱟᱜᱮ ᱟ ᱪᱟᱥ ᱵᱟᱲᱟ ᱟᱠᱟᱜ ᱜᱮᱭᱟᱞᱮ ᱟ ᱢᱟᱱᱮ ᱟ ᱵᱟᱹᱫᱽ ᱠᱚᱨᱮ ᱟᱫᱚ ᱚᱱᱮ ᱪᱮᱫ ᱟᱢ ᱵᱟᱹᱫ ᱠᱚᱨᱮ ᱢᱟ ᱦᱩᱲᱩᱞᱮ ᱪᱟᱥ ᱠᱟᱜᱼᱟ ᱟᱱᱮ ᱡᱮ ᱵᱟᱹᱫᱽ ᱠᱷᱚᱱᱟᱜ ᱪᱮᱛᱟᱱ ᱧᱚᱜ ᱨᱮ ᱢᱟᱱᱮ ᱰᱟᱹᱦᱤ ᱦᱚᱸ ᱵᱟᱝ ᱠᱟᱱᱟ᱾ ᱚᱱᱟ ᱠᱚᱨᱮ ᱟᱢ ᱩᱸᱦᱩᱱ ᱦᱚᱜ ᱚᱱᱟ ᱞᱟᱦᱟᱛᱮ ᱩᱛᱩ ᱡᱚᱢ ᱞᱟᱹᱜᱤᱫ ᱞᱮ ᱪᱟᱥ ᱟᱠᱟᱫ ᱛᱟᱦᱮᱸᱱᱟ ᱟᱫᱚ ᱱᱤᱛᱚᱜ ᱦᱚᱸ ᱵᱟᱝ ᱩᱡ ᱡᱲᱟ ᱠᱟᱱᱟ ᱦᱮᱱᱟᱜ ᱟᱠᱟᱜ ᱜᱮᱭᱟ ᱚᱱᱟ ᱜᱷᱟᱸᱜᱨᱟ ᱠᱚᱫᱚ ᱱᱟᱦᱜ᱾ ᱟᱨᱦᱚᱸ ᱟᱹᱰᱤ ᱠᱤᱪᱷᱩ ᱚᱱᱟ ᱥᱟᱶᱛᱮᱱ ᱮ ᱵᱷᱤᱱᱰᱤ ᱠᱚᱦᱚᱸ ᱦᱮᱱᱟᱜ ᱟᱠᱟᱫ ᱜᱮᱭᱟ᱾
ᱟ ᱦᱚ ᱤᱧ ᱫᱚ ᱦᱟᱸᱜ ᱟᱨᱦᱚᱸ ᱤᱧᱫᱚ ᱟᱛᱳ ᱫᱤᱥᱚᱢ ᱥᱮᱫ ᱨᱮᱫᱚ ᱦᱟᱸᱜ ᱵᱟᱹᱱᱩᱧ ᱠᱟᱹᱫᱤᱧᱟ ᱟᱫᱚ ᱚᱱᱟ ᱛᱮ ᱚᱱᱟ ᱵᱚᱞᱮ ᱚᱱᱠᱟ ᱪᱟᱥᱵᱟᱥ ᱠᱚᱫᱚ ᱦᱟᱸᱜ ᱢᱮᱱᱟᱜ ᱠᱟᱜ ᱜᱮᱭᱟ᱾ ᱟᱞᱮ ᱫᱚ ᱚᱱᱠᱟ ᱢᱟᱱᱮ ᱤᱧ ᱡᱟᱦᱟᱸ ᱛᱤᱱᱟᱜ ᱤᱧ ᱛᱟᱦᱮᱸ ᱞᱤᱱᱟᱹᱧ ᱟᱹᱛᱳ ᱫᱤᱥᱚᱢ ᱥᱮᱫ ᱨᱮ ᱟᱫᱚ ᱟᱝᱠᱟ ᱡᱚᱸᱰᱨᱟ ᱞᱮ ᱮᱨ ᱵᱟᱲᱟᱣ ᱟᱠᱟᱫ ᱛᱟᱦᱮᱱᱟ ᱱᱮᱛᱟᱨ ᱫᱤᱱ ᱟᱞᱮ ᱫᱚ ᱡᱚᱸᱰᱨᱟ ᱞᱮ ᱪᱟᱥ ᱜᱮᱭᱟ ᱥᱮ᱾ ᱮᱸ ᱞᱟᱦᱟ ᱫᱚ ᱟᱞᱮᱫᱚ ᱡᱚᱸᱰᱨᱟ ᱞᱮ ᱪᱟᱥ ᱫᱚ ᱚᱱᱟ ᱯᱚᱨᱮ ᱜᱮ ᱦᱟᱸᱜ ᱦᱩᱲᱩ ᱫᱚᱦᱚᱸᱞᱮ ᱨᱚᱦᱚᱭ ᱜᱮᱭᱟ᱾
ᱟᱪᱪᱷᱟ ᱦᱮᱸ ᱟᱞᱮ ᱥᱮᱱ ᱫᱚ ᱱᱟᱦᱜ ᱚᱱᱠᱟ ᱫᱚ ᱡᱚᱱᱰᱨᱟ ᱪᱟᱥ ᱫᱚ ᱱᱟᱦᱜ ᱵᱟᱝ ᱦᱩᱭᱩᱜ ᱜᱮᱭᱟ᱾ ᱢᱟᱱᱮ ᱟᱸ ᱟᱞᱮ ᱟᱛᱩ ᱠᱚᱨᱮ ᱫᱚ ᱱᱟᱦᱟᱸᱜ ᱵᱟᱹᱧ ᱧᱮᱞ ᱵᱟᱲᱟ ᱟᱠᱟᱜᱼᱟ ᱡᱮ ᱡᱚᱢ ᱡᱚᱸᱱᱰᱨᱟ ᱪᱟᱥ ᱫᱚ ᱩᱱᱟᱹᱜ ᱫᱤᱱ ᱠᱚ ᱪᱟᱥᱮᱫ ᱛᱟᱦᱮᱸᱫᱼᱟ ᱟᱫᱚ ᱵᱟᱝ ᱫᱚ ᱱᱮᱛᱟᱨ ᱫᱚ ᱱᱟᱜ-ᱠᱷᱟᱱ ᱟᱫᱚ ᱚᱱᱠᱟ ᱵᱟᱲᱜᱮ ᱠᱚᱨᱮ ᱪᱟᱥ ᱛᱚ ᱟᱫᱚ ᱥᱤᱢ ᱠᱚ ᱦᱮᱱᱟᱜ ᱠᱟᱜ ᱠᱚᱣᱟ ᱛᱚ ᱟᱫᱚ ᱥᱤᱢ ᱠᱚ ᱡᱷᱚᱛᱚ ᱠᱚ ᱦᱟᱞᱟᱝ ᱪᱟᱵᱟᱭᱮᱜ-ᱟ ᱥᱮ ᱪᱮᱜ ᱚᱱᱟ ᱠᱷᱟᱹᱛᱤᱨ ᱜᱮ ᱚᱱᱟ ᱵᱚᱫᱚᱞ ᱛᱮ ᱯᱟᱞᱮ ᱵᱟᱝ ᱠᱚ ᱪᱟᱥᱮᱜᱼᱟ ᱟᱨ ᱚᱝᱠᱟ ᱩᱸ ᱮᱴᱮᱫ ᱠᱚᱦᱚᱸ ᱵᱟᱝ ᱠᱚ ᱥᱮᱢᱚᱭᱚᱜ ᱠᱟᱱᱟ ᱡᱮ ᱜᱷᱮᱨᱟᱣ ᱫᱚᱦᱚ ᱠᱟᱜᱼᱟ ᱠᱚ, ᱟᱫᱚ ᱚᱱᱟ ᱡᱚᱸᱱᱰᱨᱟ ᱛᱩᱢᱟᱹᱞ ᱦᱟᱸᱜ ᱥᱤᱢ ᱢᱟ ᱫᱚᱢᱮ ᱠᱚ ᱠᱩᱥᱤᱭᱟᱜᱼᱟ ᱛᱚ᱾ ᱟᱫᱚ ᱩᱱᱠᱩ ᱜᱮ ᱱᱟᱜ ᱡᱷᱚᱛᱚ ᱠᱚ ᱦᱟᱞᱟᱝ ᱪᱟᱵᱟᱭᱮᱜᱼᱟ ᱚᱱᱟ ᱠᱷᱟᱹᱛᱤᱨ ᱟᱫᱚ ᱟᱸᱜ ᱵᱮᱡᱟᱨ ᱛᱮ ᱱᱟᱜ-ᱠᱷᱟᱱ ᱟᱫᱚ ᱵᱟᱝ ᱠᱚ ᱪᱟᱥᱮᱜᱼᱟ᱾
ᱦᱳᱭ ᱟᱞᱮ ᱫᱚ ᱚᱱᱠᱟ ᱵᱟᱲᱜᱮ ᱥᱮᱫ ᱨᱮᱜᱮᱞᱮ ᱪᱟᱥ ᱠᱟᱫᱟ ᱢᱮᱱ ᱠᱷᱟᱱ ᱵᱟᱲᱜᱮ ᱠᱷᱚᱡ ᱛᱷᱚᱲᱟ ᱜᱟᱱ ᱥᱟᱺᱜᱤᱧ ᱧᱚᱜ ᱜᱮ ᱢᱮᱱᱟᱜᱼᱟ ᱚᱱᱠᱟ ᱜᱚᱰᱟ ᱟᱫᱚ ᱚᱸᱰᱮ ᱜᱮ ᱪᱟᱥ ᱦᱩᱭ ᱠᱟᱱᱟ ᱩᱱᱟᱹᱜ ᱫᱚ ᱦᱟᱸᱜ ᱵᱟᱠᱚ ᱪᱟᱞᱟᱜᱼᱟ ᱚᱱᱟ ᱠᱚᱨᱮ ᱫᱚ ᱦᱟᱸᱜ ᱥᱤᱢ ᱠᱚᱫᱚ, ᱵᱟᱝ ᱠᱚ ᱡᱚᱢ ᱜᱮᱭᱟ ᱟᱫᱚ ᱚᱱᱟᱛᱮ ᱵᱷᱟᱹᱜᱤ ᱜᱮ ᱦᱩᱭᱩᱜ ᱛᱟᱞᱮ ᱜᱮᱭᱟ᱾ ᱚᱝᱠᱟ ᱟᱨ ᱛᱚᱵᱮ ᱟᱯᱮᱥᱮᱫ ᱫᱚ ᱚᱱᱠᱟ ᱡᱟᱹ ᱮᱸ ᱟᱭᱢᱟ ᱡᱟᱭᱜᱟ ᱨᱮᱜᱮ ᱥᱟᱱᱛᱟᱞᱤ ᱢᱤᱰᱤᱭᱟᱢ ᱠᱤ ᱤᱥᱠᱩᱞ ᱠᱚᱫᱚ ᱪᱟᱞᱟᱜ ᱜᱮᱭᱟ ᱥᱮ ᱪᱮᱫ ᱞᱮᱠᱟ?
ᱛᱚ ᱦᱮᱸ ᱟᱞᱮ ᱥᱩᱨ ᱥᱩᱯᱩᱨ ᱨᱮᱱᱟᱜ ᱤᱥᱠᱩᱞ ᱠᱚᱫᱚ ᱱᱟᱜ ᱟᱸ ᱥᱟᱱᱛᱟᱞᱤ ᱢᱤᱰᱤᱭᱟᱢ ᱦᱚᱸ ᱢᱮᱱᱟᱜᱼᱟ, ᱟᱨ ᱱᱟᱝ ᱚᱱᱠᱟ ᱵᱟᱝᱞᱟ ᱢᱤᱰᱤᱭᱟᱢ ᱦᱚᱸ ᱤᱝᱞᱤᱥ ᱢᱤᱰᱤᱭᱟᱢ ᱦᱚᱸ ᱟᱸ ᱡᱷᱚᱛᱚ ᱢᱤᱰᱟᱢ ᱛᱮᱜᱮ ᱦᱮᱱᱟᱜᱼᱟ ᱱᱟᱜ᱾
ᱦᱳᱭ ᱟᱫᱚ ᱚᱱᱟ ᱠᱚᱨᱮ ᱫᱚ ᱦᱟᱸᱜ ᱦᱚᱲ ᱠᱚᱫᱚ ᱡᱟᱹᱥᱛᱤ ᱫᱚ ᱪᱮᱫ ᱛᱮ ᱦᱟᱸᱜ ᱠᱚ ᱯᱟᱲᱦᱟᱜ ᱜᱮᱭᱟ?
ᱟᱪᱪᱷᱟ ᱦᱮᱸ ᱦᱚᱲ ᱠᱚᱫᱚ ᱟᱹᱩᱸ ᱚᱱᱠᱟ ᱦᱟᱹᱴᱤᱧ ᱟᱛᱮᱜ ᱜᱮᱠᱚ ᱯᱟᱲᱦᱟᱜ ᱜᱮᱭᱟ ᱢᱟᱱᱮ ᱤᱝᱞᱤᱥ ᱢᱤᱰᱤᱭᱟᱢ ᱫᱚ ᱥᱟᱜᱤᱧ ᱧᱚᱜ ᱨᱮᱜᱮ ᱦᱮᱱᱟᱜ ᱜᱮᱭᱟ, ᱟᱨ ᱵᱟᱝᱞᱟ ᱢᱤᱰᱤᱭᱟᱢ ᱟᱨ ᱥᱟᱱᱛᱟᱞᱤ ᱢᱤᱰᱤᱭᱟᱢ ᱫᱚ ᱥᱩᱨ ᱨᱮᱜᱮ ᱦᱮᱱᱟᱜ ᱜᱮᱭᱟ ᱟᱫᱚ ᱟᱞᱮ ᱟᱛᱩ ᱨᱮᱱ ᱫᱚ ᱱᱟᱜ ᱟᱸᱜᱢ ᱡᱟᱦᱟᱸ ᱛᱤᱱᱟᱹᱜ ᱯᱟᱹᱴᱷᱩᱣᱟᱹ ᱠᱚ ᱦᱮᱱᱟᱜ ᱠᱟᱜ ᱠᱚᱫᱚᱢ ᱟᱢ ᱦᱟᱯ ᱠᱚᱦᱚᱸ ᱥᱟᱱᱛᱟᱞᱤ ᱢᱤᱰᱤᱭᱟᱢ ᱨᱮᱦᱚᱸ ᱠᱚ ᱪᱟᱞᱟᱜ ᱠᱟᱱ ᱜᱮᱭᱟ ᱟᱨ ᱦᱟᱯ ᱫᱚ ᱟᱸ ᱵᱟᱝᱞᱟ ᱢᱤᱰᱤᱭᱟᱢ ᱨᱮᱦᱚᱸᱠᱚ ᱪᱟᱞᱟᱜ ᱠᱟᱱ ᱜᱮᱭᱟ᱾
ᱦᱳᱭ᱾ ᱛᱚ ᱚᱝᱠᱟ ᱤᱝᱞᱤᱥ ᱢᱤᱰᱤᱭᱟᱢ ᱨᱮᱦᱚᱸ ᱯᱟᱲᱦᱟᱜ ᱜᱮᱭᱟ ᱠᱚ ᱡᱷᱚᱛᱚ ᱜᱮ ᱦᱟᱯ ᱦᱟᱯ ᱜᱮ᱾
ᱦᱮᱸ ᱤᱝᱞᱤᱥ ᱢᱤᱰᱤᱭᱟᱢ ᱨᱮ ᱦᱮᱸ ᱦᱮᱸ᱾
ᱟᱫᱚ ᱤᱝᱞᱤᱥ ᱢᱤᱰᱤᱭᱟᱢ ᱫᱚ ᱟᱹᱰᱤ ᱜᱮ ᱥᱟᱜᱤᱧ ᱜᱮᱭᱟ ᱛᱚ ᱟᱫᱚ ᱚᱸᱰᱮ ᱫᱚ ᱱᱟᱜ ᱟᱸ ᱦᱚᱥᱴᱮᱞ ᱨᱮ ᱟᱨ ᱚᱸ ᱠᱚ ᱛᱟᱦᱮᱱᱟ᱾ ᱩᱱᱠᱩ ᱫᱚ ᱱᱟᱜ ᱠᱟᱴᱤᱡ ᱠᱟᱴᱤᱡ ᱟᱸ ᱢᱟᱹᱭ ᱵᱟᱵᱩ ᱛᱟᱠᱚ ᱫᱚ ᱵᱟᱝᱠᱚ ᱥᱮᱱ ᱦᱮᱡ ᱫᱟᱲᱮᱭᱟᱜᱼᱟ ᱛᱚ ᱩᱱᱟᱹᱜ ᱥᱟᱺᱜᱤᱧ ᱫᱚ ᱫᱤᱱ ᱫᱚ᱾ ᱟᱨ ᱚᱱᱟ ᱟᱛᱩ ᱥᱩᱨ ᱨᱮᱱᱟᱜ ᱤᱥᱠᱩᱞ ᱨᱮᱜᱮ ᱵᱮᱥᱤ ᱫᱚᱠᱚ ᱪᱟᱞᱟᱜ ᱠᱟᱱᱟ ᱟᱫᱚ ᱮᱸᱰᱮ ᱠᱷᱟᱱ ᱫᱚ ᱟᱸ ᱚᱲᱟᱜ ᱠᱷᱚᱱᱟᱜ ᱜᱮᱠᱚ ᱥᱮᱱ ᱦᱮᱡ ᱜᱚᱫᱚᱜ ᱠᱟᱱᱟ ᱱᱟᱜ᱾
ᱦᱳᱭ ᱛᱚ ᱚᱱᱟ ᱠᱚᱨᱮ ᱫᱚ ᱟᱹᱰᱤ ᱚᱱᱠᱟ ᱟᱯᱮ ᱥᱮᱫ ᱫᱚ ᱟᱹᱰᱤ ᱢᱚᱸᱡᱽ ᱜᱮ ᱮᱠᱫᱚᱢ ᱟᱹᱭᱠᱟᱹᱜᱼᱟ ᱚᱱᱠᱟ ᱡᱟᱦᱟᱱᱟᱜ ᱠᱚ ᱯᱚᱨᱚᱵᱽ ᱠᱚᱨᱮ ᱦᱚᱸ ᱡᱷᱚᱛᱚ ᱜᱮ ᱫᱚᱸᱜᱟ ᱟᱠᱮ ᱥᱮᱫ ᱫᱚ ᱵᱟᱹᱱᱩᱜ ᱜᱮᱭᱟ ᱠᱷᱟᱹᱞᱤ ᱟᱞᱮ ᱥᱮᱫ ᱫᱚ ᱦᱤᱱᱫᱤ ᱢᱤᱰᱤᱭᱟᱢ ᱢᱮᱱᱟᱜᱼᱟ ᱟᱨ ᱤᱝᱞᱤᱥ ᱢᱤᱰᱤᱭᱟᱢ ᱢᱮᱱᱟᱜᱼᱟ᱾
ᱟᱪᱪᱷᱟ ᱦᱮᱸ
ᱟᱞᱮ ᱥᱮᱫ ᱫᱚ ᱦᱟᱸᱜ ᱟᱹᱰᱤ ᱡᱩᱫᱟᱹ ᱜᱮ ᱦᱟᱸᱜ ᱟᱨᱦᱚᱸ᱾
ᱟᱪᱪᱷᱟ᱾ ᱛᱟᱦᱚᱞᱮ ᱟᱸ ᱴᱚᱴᱷᱟ ᱦᱚᱸ ᱟᱵᱚ ᱫᱚ ᱡᱩᱫᱟᱹ ᱡᱩᱫᱟᱹ ᱜᱮᱛᱟ ᱵᱚᱱᱟ᱾ ᱟᱨ ᱚᱝᱠᱟ ᱡᱚᱛᱚᱱᱟᱜ ᱛᱮᱜᱮ ᱠᱟᱹᱴᱤᱡ ᱵᱚᱱ ᱵᱷᱮᱜᱟᱨ ᱵᱷᱮᱜᱟᱨ ᱜᱮᱭᱟ᱾
ᱦᱳᱭ ᱚᱱᱟ ᱫᱚ ᱠᱟᱱ ᱜᱮᱭᱟ᱾
ᱟᱪᱪᱷᱟ ᱟᱪᱪᱷᱟ ᱛᱟᱦᱚᱞᱮ ᱦᱮᱸ ᱦᱮᱸ᱾ ᱦᱮᱸ ᱞᱟᱹᱭ-ᱮᱜ ᱟᱹᱧ ᱡᱮ ᱮᱸ ᱴᱚᱴᱷᱟ ᱢᱟ ᱟᱹᱰᱤ ᱛᱮᱫ ᱜᱮ ᱱᱟᱷᱟᱸᱜ ᱵᱚᱱ ᱡᱩᱫᱟᱹᱭᱮᱱ ᱜᱮᱭᱟ ᱛᱟᱦᱞᱮ ᱯᱚᱨᱚᱵᱽ ᱠᱚᱫᱚ ᱪᱮᱫ ᱯᱚᱨᱚᱵᱽ ᱠᱚᱯᱮ ᱢᱟᱱᱟᱣ ᱜᱮᱭᱟ?
ᱢᱟᱱᱟᱣ ᱫᱚ ᱡᱟᱹᱥᱛᱤ ᱮᱸᱻ ᱡᱚᱛᱚ ᱯᱚᱨᱚᱵᱽ ᱜᱮᱞᱮ ᱢᱟᱱᱟᱣ ᱜᱮᱭᱟ᱾ ᱟᱫᱚ ᱱᱚᱜᱼᱚᱭ ᱡᱟ ᱡᱟᱹᱥᱛᱤ ᱫᱚ ᱚᱱᱠᱟ ᱵᱟᱦᱟ ᱥᱚᱨᱦᱟᱭ ᱚᱱᱟ ᱠᱚᱜᱮ ᱮᱨᱚᱜ ᱠᱚ ᱦᱳᱭ ᱚᱱᱟ ᱠᱚᱜᱮᱧ ᱫᱤᱥᱟᱹᱭ ᱜᱮᱭᱟ ᱟᱹᱰᱤ ᱡᱟᱹᱥᱛᱤ ᱫᱚ ᱦᱟᱸᱜ ᱵᱟᱹᱧ ᱫᱤᱥᱟᱹᱭᱟ᱾
ᱦᱮᱸ᱾
ᱚᱱᱠᱟ ᱚᱱᱠᱟ ᱟᱹᱰᱤ ᱫᱤᱱ ᱠᱷᱚᱡ ᱜᱮ ᱵᱟᱝ ᱛᱟᱦᱮᱸ ᱦᱩᱭ ᱠᱟᱱᱟ ᱥᱮ, ᱮᱸ ᱟᱛᱳ ᱫᱤᱥᱚᱢ ᱥᱮᱫ ᱨᱮᱫᱚ ᱟᱫᱚ ᱚᱱᱟ ᱠᱚ ᱛᱷᱚᱲᱟᱼᱼ
ᱦᱮᱸ ᱟᱪᱪᱷᱟ ᱦᱮᱸ ᱛᱟᱦᱚᱞᱮ ᱦᱮᱸ ᱚᱱᱠᱟᱜᱮ ᱮᱸᱜ ᱟᱛᱩ ᱨᱮᱱᱟᱜ ᱮᱸᱼᱼ ᱵᱟᱢ ᱛᱟᱦᱮᱸ ᱞᱮᱱᱠᱷᱟᱱ ᱦᱟᱸᱜ ᱠᱷᱟᱱ ᱟᱫᱚᱼᱼ ᱯᱚᱨᱚᱵᱽ ᱠᱚᱫᱚ ᱦᱟᱸᱜ ᱚᱠᱟ ᱠᱚ ᱯᱚᱨᱚᱵᱽ ᱠᱚᱪᱚ ᱠᱚ ᱢᱟᱱᱟᱣ ᱠᱚ ᱢᱟᱱᱟᱣ ᱜᱚᱫ ᱠᱮᱜᱼᱟ ᱱᱟᱦᱟᱜ ᱟᱫᱚ ᱫᱤᱥᱟᱹ ᱨᱮᱫᱚ ᱦᱟᱸᱜ ᱵᱟᱝ ᱛᱟᱦᱮᱸ ᱼᱼ ᱜᱚᱫᱚᱜ ᱜᱮᱭᱟ ᱾
ᱦᱳᱭ᱾
ᱦᱮᱸ ᱟᱞᱮ ᱦᱚᱸ ᱚᱱᱠᱟᱜᱮ ᱯᱚᱨᱚᱵᱽ ᱢᱮᱱᱛᱮ ᱫᱚᱼᱼ ᱡᱷᱚᱛᱚ ᱯᱚᱨᱚᱵᱽ ᱜᱮᱞᱮ ᱢᱟᱱᱟᱣᱟ ᱟᱫᱚ ᱟᱵᱚ ᱫᱚ ᱦᱟᱸᱜᱼᱼ ᱵᱟᱦᱟ ᱥᱚᱨᱦᱟᱭ ᱢᱟᱜᱽ ᱢᱚᱬᱮ ᱚᱱᱟ ᱠᱚᱜᱮ ᱮᱸ ᱢᱟᱨᱟᱝ ᱯᱚᱨᱚᱵᱽ ᱠᱟᱱ ᱛᱟᱵᱚᱱᱟ ᱾ ᱢᱟᱱᱮ ᱧᱩᱛᱩᱢᱟᱱᱼᱼ ᱯᱚᱨᱚᱵᱽ ᱞᱮᱠᱟ ᱫᱚ ᱢᱩᱞ ᱯᱚᱨᱚᱵᱽ ᱫᱚ ᱦᱟᱸᱜ ᱚᱱᱟ ᱠᱚᱜᱮ ᱢᱟᱨᱟᱝ ᱯᱚᱨᱚᱵᱽ ᱢᱮᱱᱛᱮ ᱫᱚ ᱵᱚᱱ ᱢᱮᱛᱟᱜ ᱜᱮᱭᱟ ᱾
ᱦᱳᱭ᱾
ᱟᱪᱪᱷᱟ᱾
ᱟᱪᱪᱷᱟ ᱟᱯᱮ ᱫᱚ ᱦᱟᱸᱜ ᱥᱟᱠᱨᱟᱛᱼᱼ ᱯᱚᱨᱚᱵᱽ ᱫᱚ ᱛᱟᱦᱚᱞᱮ ᱯᱮ ᱢᱟᱱᱟᱣ ᱜᱮᱭᱟ ᱥᱮ ᱵᱟᱝᱼᱟ?
ᱦᱮᱸ ᱟᱞᱮ ᱫᱚᱞᱮ ᱢᱟᱱᱟᱣ ᱜᱮᱭᱟ ᱥᱟᱠᱨᱟᱛ ᱯᱚᱨᱚᱵᱽ ᱫᱚ ᱟᱞᱮ ᱫᱚ ᱚᱱᱠᱟᱼᱼ ᱯᱩᱥ ᱵᱚᱸᱜᱟ ᱨᱮᱜᱮ ᱞᱮ ᱢᱟᱱᱟᱣᱟ ᱚᱱᱟ ᱫᱚ᱾
ᱦᱮᱸ ᱟᱪᱪᱷᱟ ᱥᱟᱠᱨᱟᱛ ᱯᱚᱨᱚᱵᱽ ᱫᱚ ᱤᱱ ᱡᱚᱠᱷᱚᱱ ᱜᱮᱠᱚ ᱢᱟᱱᱟᱣ ᱜᱮᱭᱟ ᱦᱮᱸ?
ᱦᱮᱸ ᱟᱫᱚ ᱚᱱᱟ ᱟᱞᱮ ᱫᱚ ᱮ ᱚᱱᱟ ᱫᱟᱭ ᱥᱚᱨᱦᱟᱭ ᱥᱟᱶᱛᱮᱼᱼ ᱛᱮᱜᱮ ᱦᱟᱸᱜ ᱞᱮ ᱚᱱᱟ ᱫᱚ ᱦᱟᱸᱜ ᱞᱮ ᱢᱟᱱᱟᱣ ᱫᱟ ᱾
ᱟᱪᱪᱷᱟ ᱛᱟᱦᱚᱞᱮ ᱟᱯᱮ ᱫᱚ ᱥᱚᱠᱨᱟ ᱮᱸ ᱥᱟᱠᱨᱟᱛ ᱟᱨ ᱥᱚᱨᱦᱟᱭ ᱫᱚ ᱱᱷᱟᱸᱜ ᱢᱤᱫᱼᱼ ᱥᱟᱶ ᱛᱮᱜᱮ ᱯᱮ ᱢᱟᱱᱟᱣᱟ?
ᱦᱳᱭ᱾
ᱟᱪᱪᱷᱟ ᱟᱞᱮ ᱫᱚ ᱱᱷᱟᱸᱜ ᱚᱱᱠᱟ ᱫᱚ ᱵᱟᱝᱞᱮ ᱢᱟᱱᱟᱣᱟ ᱥᱟᱠᱨᱟᱛ ᱡᱚᱠᱷᱚᱱ ᱫᱚ ᱥᱟᱠ ᱠᱨᱟᱛ ᱫᱚ ᱱᱷᱟᱸᱜ ᱡᱮᱢᱚᱱ ᱯᱩᱥ ᱵᱚᱸᱜᱟ ᱢᱩᱪᱟᱹᱫ ᱢᱟᱜᱽ ᱵᱚᱸᱜᱟ ᱯᱩᱭᱞᱳ ᱩᱱ ᱡᱚᱠᱷᱚᱱ ᱜᱮ ᱱᱟᱦᱟᱜ ᱥᱟᱠᱨᱟᱛ ᱼᱼ ᱯᱚᱨᱚᱵᱽ ᱫᱚᱞᱮ ᱢᱟᱱᱟᱣᱟ ᱟᱨ ᱥᱚᱨᱦᱟᱭ ᱯᱚᱨᱚᱵᱽ ᱫᱚ ᱱᱷᱟᱸᱜ ᱚᱱᱟ ᱡᱟᱦᱟᱸ ᱥᱚᱨᱦᱟᱭ ᱪᱟᱸᱫᱳᱼᱼ ᱩᱱ ᱡᱚᱠᱷᱚᱱ ᱜᱮ ᱥᱚᱨᱦᱟᱭ ᱯᱚᱨᱚᱵᱽ ᱫᱚᱞᱮ ᱢᱟᱱᱟᱣ-ᱟ᱾
ᱦᱳᱭ ᱚᱱᱠᱟ ᱜᱮ ᱢᱟᱱᱟᱣ ᱫᱚ ᱞᱟᱹᱠᱼᱼ ᱞᱟᱹᱠᱛᱤ ᱠᱟᱱᱟ ᱢᱮᱱᱠᱷᱟᱱ ᱱᱚᱣᱟ ᱚᱱᱠᱟ ᱟᱵᱚ ᱥᱮᱫ ᱫᱚ ᱦᱟᱸᱜ ᱟᱞᱮ ᱥᱮᱫ ᱫᱚ ᱦᱟᱸᱜ ᱚᱱᱠᱟ ᱵᱷᱤᱱᱟᱹᱭᱮᱱᱟ ᱡᱮ ᱚᱱᱠᱟ ᱥᱟᱥᱚᱱ ᱠᱚ ᱵᱟᱹᱭᱨᱤ ᱠᱚᱣᱟᱜ ᱥᱟᱥᱚᱱ ᱠᱚ ᱛᱟᱦᱮᱸ ᱞᱮᱱᱟ ᱥᱮ ᱟᱫᱚ ᱚᱱᱟᱛᱮ ᱛᱷᱚᱲᱟ
ᱟᱪᱪᱷᱟ᱾
ᱤᱭᱟᱹ ᱪᱟᱥᱵᱟᱥ ᱠᱚ ᱵᱟᱝ ᱦᱩᱭ ᱞᱮᱱᱛᱮ ᱚᱱᱠᱟ ᱞᱟᱦᱟ ᱛᱟᱭᱱᱚᱢ ᱠᱟᱱᱟ᱾
ᱟᱪᱪᱷᱟ᱾
ᱟᱹᱰᱤ ᱥᱮᱫᱟᱭ ᱠᱷᱚᱡᱽ ᱜᱮ ᱱᱚᱣᱟ ᱫᱚ᱾
ᱟᱪᱪᱷᱟ ᱦᱮᱸ᱾ ᱚᱱᱠᱟᱜᱮ ᱜᱚᱴᱟ ᱜᱮ ᱧᱮᱞᱚᱜ ᱠᱟᱱ ᱜᱮᱭᱟ ᱡᱮ ᱥᱚᱨᱦᱟᱭ ᱯᱚᱨᱚᱵᱽ ᱨᱮ ᱫᱚ ᱥᱚᱨᱦᱟᱭ ᱫᱚ ᱦᱟᱸᱜ ᱵᱟᱝ ᱦᱩᱭᱩᱜ ᱠᱟᱱᱟ ᱟᱨ ᱟᱞᱮ ᱥᱮᱱ ᱨᱮᱜᱮ ᱦᱩᱭᱩᱜ ᱧᱮᱞ ᱟᱠᱟᱜᱟᱹᱧ ᱠᱤᱱᱛᱩ ᱟᱨ ᱟᱞᱮ ᱠᱷᱚᱱᱟᱜ ᱠᱟᱹᱴᱤᱡ ᱥᱟᱜᱤᱧ ᱨᱮ ᱚᱱᱟ ᱠᱚᱨᱮ ᱦᱚᱸ ᱥᱟᱠᱨᱟᱛ ᱡᱚᱠᱷᱚᱱ ᱜᱮ ᱥᱚᱨᱦᱟᱭ ᱫᱟᱵᱚ᱾ ᱯᱚᱨᱚᱵᱽ ᱫᱚᱠᱚ ᱢᱟᱱᱟᱣᱮᱫ ᱜᱮᱭᱟ ᱾ ᱟᱪᱪᱷᱟ ᱛᱟᱦᱚᱞᱮ ᱫᱚ ᱟᱯᱮ ᱥᱟᱠᱨᱟᱛ ᱥᱚᱨᱦᱟᱭ ᱜᱮ ᱯᱩᱭᱞᱩ ᱯᱚᱨᱚᱵᱽ ᱯᱮ ᱢᱟᱱᱟᱣᱟ ᱛᱟᱨᱯᱚᱨᱮ ᱯᱮ ᱥᱟᱠᱨᱟᱛᱚᱜᱼᱟ?
ᱦᱳᱭ ᱟᱨᱚ ᱚᱱᱟ ᱥᱟᱠᱨᱟᱛ ᱯᱚᱨᱮ ᱫᱚ ᱦᱟᱸᱜ ᱟᱨᱦᱚᱸ ᱱᱚᱜᱼᱚᱭ ᱵᱟᱦᱟ ᱦᱤᱡᱩᱜ ᱠᱟᱱᱟ ᱟᱵᱚᱣᱟᱜ ᱾
ᱟᱪᱪᱷᱟ ᱦᱮᱸ ᱟᱪᱪᱷᱟ ᱛᱟᱦᱚᱞᱮ ᱦᱮᱸ᱾ ᱚᱱᱟ ᱚᱱᱟ ᱦᱚᱸ ᱢᱟᱨᱟᱝ ᱯᱚᱨᱚᱵᱽ ᱜᱮ ᱟᱨᱦᱚᱸ ᱚᱱᱟ ᱞᱟᱦᱟᱨᱮ ᱢᱤᱫᱴᱟᱝ ᱦᱮᱱᱟᱜᱼᱟ ᱢᱟᱜᱽᱥᱤᱢ। ᱛᱟᱦᱚᱞᱮ ᱚᱱᱟ ᱫᱚ ᱟᱯᱮ ᱫᱚᱯᱮ ᱵᱚᱸᱜᱟᱭ ᱜᱮᱭᱟ ᱥᱮ ᱵᱟᱝᱟ?
ᱦᱳᱭ ᱚᱱᱟ ᱦᱚᱸᱞᱮ ᱵᱚᱸᱜᱟ ᱫᱚ ᱚᱱᱟ ᱦᱚᱸᱞᱮ ᱢᱟᱱᱟᱣ ᱜᱮᱭᱟ।
ᱟᱪᱪᱷᱟ। ᱟᱵᱚ ᱫᱚ ᱱᱟᱜ ᱠᱷᱟᱱ ᱢᱟᱜᱽ ᱥᱤᱢ ᱜᱮ ᱢᱟᱜᱽ ᱵᱚᱸᱜᱟ ᱨᱮᱫᱚ ᱯᱳᱭᱞᱳ ᱠᱟᱱᱟ ᱛᱚ ᱟᱫᱚ ᱢᱟᱜᱽ ᱥᱤᱢ ᱟᱜ ᱵᱟᱝᱵᱩᱱ ᱵᱚᱸᱜᱟ ᱞᱮᱠᱷᱟᱱ ᱟᱫᱚ ᱵᱤᱨ ᱠᱚᱨᱮ ᱠᱷᱚᱱᱟᱜ ᱫᱚ ᱱᱟᱜ ᱥᱟᱦᱟᱱ ᱫᱟᱹᱛᱟᱹᱱᱤ ᱚᱱᱟ ᱠᱷᱚᱱᱟᱜ ᱥᱮ ᱠᱤᱛᱟᱹ ᱠᱚ ᱠᱷᱤᱡᱩᱨ ᱠᱚ ᱟᱨ ᱠᱷᱟᱲᱟᱝ ᱠᱚ ᱚᱱᱟ ᱠᱚ ᱵᱤᱨ ᱠᱷᱚᱱᱟᱜ ᱵᱟᱝ ᱵᱚᱱ ᱟᱹᱜᱩ ᱫᱟᱲᱮᱭᱟᱜᱼᱟ।